ᱦᱳᱭ ᱟᱡᱚᱢ ᱫᱟᱞᱤᱧ᱾
ᱦᱩᱸ, ᱪᱮᱜ ᱮᱢ ᱪᱤᱠᱟᱭᱫᱟ? ᱦᱮᱸ
ᱞᱟᱹᱭᱫᱟᱹᱧ ᱱᱟᱯᱟᱭ ᱜᱮ?
ᱦᱮᱸ, ᱱᱟᱯᱟᱭ ᱜᱮ᱾ ᱟᱯᱮ ᱚᱲᱟᱜ ᱚᱲᱟᱜ ᱠᱚᱨᱮ ᱛᱟᱦᱞᱮ ᱱᱟᱯᱟᱭ ᱜᱮ ᱦᱮᱱᱟᱜ ᱯᱮᱭᱟ?
ᱦᱮᱸ ᱟᱹᱞᱤᱧ ᱦᱚᱸ ᱱᱟᱯᱟᱭ ᱜᱮ ᱱᱤᱭᱟᱹ ᱜᱷᱟᱲᱤᱡ ᱫᱚ ᱾ ᱫᱟᱜ ᱡᱟᱹᱲᱤ ᱠᱚ ᱟᱯ ᱥᱮᱱ ᱪᱮᱫ ᱞᱮᱠᱟ?
ᱦᱩᱸ ᱫᱟᱜ ᱡᱟᱹᱲᱤ ᱦᱩᱭᱩᱜ ᱠᱟᱱ ᱜᱮᱭᱟ ᱾ ᱦᱩᱭ ᱮᱱᱟ ᱦᱚᱞᱟ ᱦᱚᱸ ᱦᱩᱭᱮᱱ ᱜᱮᱭᱟ, ᱦᱚᱞᱟ ᱦᱩᱞᱢᱟᱦᱟ ᱫᱤᱱ ᱠᱟᱹᱴᱤᱡ ᱮᱸᱴᱠᱮᱴᱚᱬᱮ ᱾ ᱫᱟᱜ ᱦᱚᱛᱮᱡ ᱛᱮ ᱠᱟᱹᱴᱤᱡ ᱦᱩᱭᱮᱱ ᱛᱮᱦᱮᱧ ᱦᱚᱸ, ᱨᱤᱢᱤᱞ ᱫᱚ ᱨᱤᱢᱤᱞ ᱠᱟᱜ ᱜᱮᱭᱟ ᱾ ᱦᱚᱞᱟ ᱟᱨᱠᱤ ᱦᱩᱞ ᱢᱟᱦᱟ ᱫᱤᱱ ᱛᱚ ᱾ ᱚᱠᱟ ᱨᱮ ᱢᱮᱱᱟᱜ ᱵᱤᱱᱟ? ᱠᱟᱹᱴᱤᱡ ᱦᱟᱣᱟ ᱠᱚ ᱫᱚᱢᱮ ᱠᱟᱹᱴᱤᱡ ᱥᱟᱰᱮ ᱟᱡᱚᱢᱚᱜ ᱠᱟᱱᱟ ᱾
ᱚ ᱟᱞᱤᱧ ᱦᱚᱸ ᱢᱮᱱᱟᱜ ᱞᱤᱧᱟ ᱚᱱᱛᱮ ᱨᱮ, ᱵᱟᱭᱨᱮ ᱥᱮᱫ ᱨᱮ ᱾
ᱚ, ᱥᱟᱰᱮ ᱠᱟᱱᱟ ᱛᱚ ᱾
ᱡᱚᱢ ᱵᱟᱲᱟ ᱠᱚ ᱦᱩᱭ ᱦᱩᱭᱱᱟ ᱥᱮ ᱟᱹᱣᱨᱤ?
ᱦᱩᱸ, ᱡᱚᱢ ᱵᱟᱲᱟ ᱠᱚ ᱫᱚ ᱦᱩᱭ ᱠᱟᱱ ᱜᱮᱭᱟ ᱾ ᱛᱚ ᱛᱟᱦᱚᱞᱮ ᱪᱮᱫ ᱵᱮᱱ ᱪᱤᱠᱟᱹᱭᱮᱫᱼᱟ?
ᱦᱮᱸ᱾
ᱞᱟᱹᱭᱞᱤᱧ ᱛᱟᱦᱚᱞᱮ ᱛᱚ ᱪᱮᱫ ᱵᱮᱱ ᱪᱮᱠᱟᱭᱮᱫᱼᱟ?
ᱟᱨ ᱪᱮᱫ ᱱᱤᱛᱚᱜ ᱫᱚ ᱪᱮᱫ ᱦᱚᱸ ᱠᱟᱹᱢᱤ ᱠᱚᱫᱚ ᱵᱟᱝ ᱦᱩᱭᱩᱜ ᱠᱟᱱᱟ ᱾
ᱛᱚᱞᱟ ᱠᱚ ᱜᱤᱰᱤ ᱵᱟᱲᱟ ᱦᱩᱭᱱᱟ ᱥᱮᱼᱼ
ᱦᱮᱸ ᱡᱚᱢ ᱵᱟᱲᱟ ᱫᱚᱦᱚᱠᱤ ᱥᱮ ᱟᱹᱣᱨᱤ?
ᱦᱮᱸ ᱡᱚᱢ ᱵᱟᱲᱟ ᱠᱚᱫᱚ ᱦᱩᱭ ᱟᱠᱟᱱᱟ ᱾
ᱟᱹᱧ ᱚᱲᱟᱜ ᱠᱚᱫᱚ ᱚᱠᱟ ᱥᱮᱫ ᱨᱮ, ᱫᱤᱥᱚᱢ ᱠᱚᱫᱚ?
ᱵᱟ ᱚᱱᱟ ᱠᱚᱫᱚ ᱵᱟᱝ ᱜᱟᱱᱚᱜᱼᱟ ᱜᱚᱝᱠᱮ, ᱦᱮᱸᱥᱮ ᱾ ᱛᱚ ᱤᱭᱟᱹ ᱞᱟᱹᱭᱫᱟᱞᱤᱧ ᱛᱟᱦᱚᱞᱮ ᱛᱚᱞᱟ ᱠᱚᱯᱮ ᱜᱤᱰᱤ ᱵᱟᱲᱟ ᱟᱠᱟᱫᱟ ᱥᱮ?
ᱩᱸ ᱟᱛᱳ ᱫᱤᱥᱚᱢ ᱚᱠᱟᱠᱮ ᱚᱠᱟᱨᱮ ᱟᱵᱤᱱᱟᱜ?
ᱵᱟᱝ ᱵᱟᱝ ᱚᱱᱟ ᱠᱚᱫᱚ ᱠᱩᱲᱤ ᱵᱟᱝ ᱜᱟᱱᱚᱜᱼᱟ, ᱱᱚᱣᱟ ᱮᱯ ᱨᱮ ᱠᱨᱟᱭᱴᱮᱨᱤᱭᱟ ᱦᱤᱥᱟᱹᱵᱽ ᱛᱮ ᱾
ᱟᱪᱪᱷᱟ ᱟᱪᱪᱷᱟ ᱾
ᱮᱸ ᱟᱛᱩ ᱧᱩᱛᱩᱢ, ᱤᱭᱟᱹ ᱧᱩᱛᱩᱢ ᱠᱚᱫᱚ ᱠᱩᱲᱤ ᱵᱟᱝ ᱜᱟᱱᱚᱜᱼᱟ ᱦᱮᱸᱥᱮ ᱾
ᱦᱩᱸ
ᱱᱚᱣᱟ ᱜᱮᱭᱟ, ᱱᱟᱣᱟ ᱜᱮᱭᱟ ᱵᱮᱱ?
ᱦᱮᱸ ᱱᱟᱣᱟ ᱜᱮᱭᱟᱞᱤᱧ ᱾
ᱦᱮᱩᱸ ᱚᱱᱟ ᱠᱚᱫᱚ ᱠᱩᱞᱤ ᱵᱟᱝ ᱜᱟᱱᱚᱜ-ᱟ, ᱛᱟᱦᱚᱞᱮ ᱛᱚᱞᱟ ᱠᱚᱯᱮ ᱜᱤᱰᱤ ᱵᱟᱲᱟ ᱟᱠᱟᱫᱟ ᱥᱮ?
ᱦᱮᱸ ᱛᱚᱞᱟ ᱠᱚᱫᱚ ᱜᱤᱰᱤ ᱦᱩᱭ ᱟᱠᱟᱱᱟ ᱾
ᱟᱪᱪᱷᱟ ᱦᱮᱸ ᱜᱤᱰᱤ ᱵᱟᱲᱟ ᱦᱩᱭ ᱠᱟᱱ ᱜᱮᱭᱟ ᱛᱟᱦᱚᱞᱮ ᱾ ᱱᱤᱛᱚᱜ ᱫᱚ ᱛᱟᱦᱚᱞᱮ ᱪᱮᱫ ᱠᱚ ᱪᱟᱥ ᱵᱟᱥ ᱦᱩᱭᱩᱜ ᱠᱟᱱᱟ? ᱱᱤᱛᱚᱜ ᱫᱚ ᱚᱱᱠᱟ ᱫᱚ ᱵᱟᱱᱩᱜᱼᱟ ᱨᱚᱦᱚᱭ ᱵᱟᱲᱟᱼᱼ
ᱦᱚᱸ ᱚᱱᱠᱟ ᱫᱚ ᱵᱟᱝ ᱦᱩᱭ ᱟᱠᱟᱱᱟ ᱚᱱᱠᱟ ᱫᱟᱜ ᱡᱟᱲᱤ ᱠᱚᱫᱚ ᱟᱞᱮᱥᱮᱫ ᱫᱚ ᱚᱱᱠᱟ ᱠᱷᱮᱛ ᱫᱚ ᱵᱟᱹᱱᱩᱜᱼᱟ, ᱥᱚᱵᱽᱡᱤ ᱠᱚᱼᱼ ᱛᱮᱢᱱᱤ ᱪᱟᱥ ᱫᱚ ᱵᱟᱝ ᱦᱩᱭᱩᱜ ᱜᱮᱭᱟ ᱟᱞᱮᱥᱮᱫ ᱛᱚ ᱾
ᱠᱷᱟᱹᱞᱤ ᱟᱞᱮ ᱫᱚ ᱦᱩᱲᱩ ᱜᱮ ᱢᱤᱫ ᱫᱷᱟᱣ ᱞᱮ ᱪᱟᱥᱟ ᱚᱱᱟᱜᱮᱼᱼ
ᱦᱚ ᱚᱱᱮ ᱚᱱᱟ ᱛᱮᱜᱮ ᱟᱨᱠᱤ, ᱪᱟᱞᱟᱜ ᱫᱤᱱ ᱪᱟᱞᱟᱜ ᱟᱥᱮ ᱟᱨᱚ ᱵᱟᱨᱦᱮ ᱥᱮᱫ ᱠᱟᱹᱢᱤ ᱪᱟᱞᱟᱜ ᱞᱟᱜᱟᱣᱚᱜᱼᱟ ᱾ ᱟᱯᱮ ᱥᱮ ᱪᱮᱫ ᱛᱮᱯᱮ ᱟᱹᱥᱩᱞᱚᱜᱼᱟ ᱟᱨᱠᱤ ᱟᱯᱮ ᱚᱱᱛᱮ ᱫᱚ?
ᱦᱮᱸ
ᱞᱟᱹᱭ ᱫᱟᱞᱤᱧ ᱛᱟᱦᱚᱞᱮ ᱪᱮᱫ ᱛᱮᱯᱮ ᱟᱹᱥᱩᱞ ᱵᱟᱲᱟᱜᱼᱟ, ᱛᱟᱦᱚᱞᱮ ᱚᱱᱛᱮ ᱠᱟᱹᱢᱤ ᱠᱚ ᱟᱨᱚ ᱮᱴᱟᱜ ᱠᱟᱹᱢᱤ ᱠᱚ ᱦᱮᱱᱟᱜ ᱛᱟᱯᱮᱭᱟ?
ᱵᱟᱝ ᱮᱲᱟᱴ ᱠᱚᱫᱚ ᱵᱟᱝ᱾ ᱞᱟᱹᱭ ᱫᱟᱞᱤᱧ ᱵᱩᱨᱩ ᱵᱚᱸᱜᱟ ᱵᱤᱱ ᱦᱤᱡᱩᱜ ᱠᱟᱱᱟ ᱥᱮ ᱵᱟᱝ ᱛᱟᱦᱚᱞᱮ? ᱡᱮ ᱵᱩᱨᱩ ᱵᱚᱸᱜᱟᱜ ᱧᱮᱞ ᱵᱤᱱ ᱦᱤᱡᱩᱜ ᱠᱟᱱᱟ ᱥᱮ ᱵᱟᱝ ᱛᱟᱦᱚᱞᱮ?
ᱦᱮᱸ ᱵᱩᱨᱩ ᱠᱚᱫᱚ ᱪᱟᱞᱟᱜ ᱜᱮ ᱛᱚ ᱧᱮᱞ ᱫᱚ ᱩᱫ ᱦᱚᱦᱚᱭ ᱛᱚ ᱩᱫᱼᱼ
ᱦᱮᱸ ᱦᱮᱸ, ᱥᱚᱱᱤ ᱵᱟᱨ ᱨᱚᱵᱤ ᱵᱟᱨ ᱦᱤᱞᱚᱜ ᱯᱟᱲᱟᱜ ᱠᱟᱱᱟ ᱛᱚ ᱥᱮᱼᱼ
ᱦᱩᱸ ᱾
ᱟᱞᱤᱧ ᱦᱚᱸ ᱧᱮᱞ ᱢᱚᱱᱮ ᱠᱟᱫᱟᱞᱤᱧ ᱪᱟᱞᱟᱜ ᱜᱮᱭᱟ ᱟᱨᱠᱤ, ᱟᱫᱚ ᱚᱱᱠᱟ ᱫᱟᱜ ᱡᱟᱹᱲᱤ ᱠᱚ ᱦᱮᱡ ᱞᱮᱱᱠᱷᱟᱱ ᱪᱤᱠᱟᱹᱛᱮᱵᱤᱱ ᱪᱟᱞᱟᱜᱼᱟ?
ᱦᱩᱸ ᱦᱩᱸ ᱪᱟᱞᱟᱜ ᱦᱩᱭᱩᱜᱼᱟ ᱫᱮᱠᱷᱤ, ᱥᱩᱨ ᱜᱮᱭᱟ ᱛᱚ ᱫᱚᱢᱮ ᱫᱚ ᱵᱟᱝ ᱥᱟᱜᱤᱧᱟ ᱾
ᱦᱮᱸ ᱚᱱᱠᱟ ᱫᱟᱜ ᱡᱟᱹᱲᱤ ᱞᱮᱱᱠᱷᱟᱱ ᱪᱟᱞᱟᱣ ᱦᱚᱸ ᱵᱟᱝ ᱜᱟᱱᱚᱜᱼᱟ ᱾
ᱦᱩᱸ ᱦᱩᱸ ᱦᱩᱸ ᱾
ᱦᱮᱸᱻ
ᱱᱚᱣᱟᱴᱟᱜ-ᱱᱚᱣᱟᱴᱟᱜ ᱥᱩᱱᱤ, ᱨᱚᱵᱤ ᱵᱟᱨ ᱫᱤᱱ ᱦᱩᱭᱩᱜ-ᱟ ᱛᱚ
ᱦᱮᱸᱻᱦᱮᱸᱻ
ᱛᱟᱦᱮᱱᱟ
ᱟᱹᱵᱤᱱ ᱫᱚ ᱟᱹᱰᱤ ᱫᱤᱱ ᱚᱞᱚᱜ ᱠᱟᱱᱟᱵᱤᱱ ᱱᱤᱭᱟᱹ ᱜᱨᱩᱯ ᱨᱮᱫᱚ
ᱵᱟᱝ ᱟᱹᱰᱤ ᱫᱤᱱ ᱫᱚ ᱵᱟᱹᱞᱤᱧ ᱦᱩᱭ ᱠᱟᱱᱟ ᱟ. ᱞᱤᱧᱟ ᱵᱟᱨᱯᱮ ᱫᱤᱱ ᱵᱟᱨᱯᱮ ᱫᱤᱱ ᱜᱮᱞᱤᱧ ᱦᱮᱡ ᱟᱠᱟᱱᱟ
ᱟᱪᱷᱟ-ᱟᱪᱷᱟ, ᱟᱪᱷᱟ ᱟᱹᱞᱤᱧ ᱦᱚᱸ ᱚᱱᱠᱟ ᱜᱮᱞᱤᱧᱼᱟ ᱵᱟᱨᱯᱮ ᱫᱤᱱ ᱜᱮ ᱱᱟᱣᱟ ᱜᱮ ᱟᱹᱞᱤᱧ ᱦᱚᱸ
ᱦᱮᱸᱻ
ᱟᱯᱮ ᱛᱮ ᱪᱟᱥ ᱠᱚ ᱪᱮᱫ ᱞᱮᱠᱟ ᱛᱟᱦᱞᱮ
ᱪᱟᱥ ᱦᱮᱸ ᱪᱟᱥ ᱫᱚ ᱮᱠᱷᱚᱱ ᱫᱚ ᱥᱟᱵ ᱠᱟᱜ ᱵᱮᱱ ᱤᱭᱟᱹ ᱠᱚ ᱦᱩᱭ ᱟᱠᱟᱱᱟ ᱟᱞᱩ ᱤᱭᱟᱹ ᱦᱚᱛᱚᱫ ᱠᱚ ᱨᱚᱦᱚᱭ ᱵᱟᱲᱟ ᱦᱩᱭ ᱟᱠᱟᱱᱟ ᱛᱟᱨᱯᱚᱨᱮ ᱠᱷᱤᱨᱟᱹ ᱠᱚ ᱨᱚᱦᱚᱭ ᱵᱟᱲᱟ ᱦᱩᱭ ᱟᱠᱟᱱᱟ᱾
ᱟᱨ ᱪᱟᱨᱟ ᱠᱚᱫᱚ ᱜᱤᱲᱤ ᱦᱩᱭ ᱱᱟᱥᱮ ᱟᱹᱣᱨᱤ
ᱦᱮᱸ ᱪᱟᱨᱟ ᱠᱚᱫᱚ ᱜᱤᱰᱤ ᱵᱟᱲᱟ ᱦᱩᱭ ᱠᱟᱱᱟ ᱟᱫᱚ, ᱟᱫᱚ ᱱᱤᱛᱚᱜ ᱫᱚ ᱪᱮᱫ ᱨᱚᱦᱚᱭ ᱟᱹᱣᱨᱤᱜ ᱟ ᱛᱚ ᱵᱚᱨᱥᱟ ᱫᱚ ᱛᱟᱭᱱᱚᱢ ᱧᱚᱜ ᱜᱮᱭᱟ ᱮᱠᱷᱚᱱ ᱫᱚ ᱦᱟᱜ ᱫᱚᱢᱮ
ᱟᱫᱚ ᱪᱟᱨᱟ ᱵᱟᱝ-ᱪᱟᱨᱟ ᱵᱟᱝ ᱦᱟᱨᱟ ᱞᱮᱱᱠᱷᱟᱱ ᱛ ᱵᱟᱝ ᱜᱟᱱᱚᱜᱼᱟ ᱥᱮ ᱦᱮᱸᱻ
ᱟᱫᱚ ᱜᱚᱰᱟ ᱠᱚᱨᱮ ᱫᱚ
ᱪᱮᱫ ᱦᱚᱸ ᱵᱟᱝ ᱟᱸᱡᱚᱢᱚᱜ ᱠᱟᱱᱟ
ᱦᱮᱸ ᱜᱚᱰᱟ ᱠᱚᱨᱮ ᱤᱭᱟᱹ ᱠᱚᱸ ᱨᱚᱦᱚᱭ ᱵᱟᱲᱟ ᱦᱩᱭ ᱟᱠᱟᱱᱟ ᱦᱚᱛᱚᱫ ᱠᱚ ᱠᱷᱤᱨᱟᱹ ᱛᱚ ᱚᱱᱟ ᱠᱚᱜᱮ ᱟᱨᱠᱤ ᱡᱚᱛᱱᱚ ᱵᱟᱲᱟ ᱦᱩᱭᱩᱜ ᱠᱟᱱᱟ
ᱦᱮᱸᱻ
ᱦᱮᱸᱥᱮ ᱛᱟᱦᱚᱞᱮ
ᱤᱭᱟᱹ ᱯᱟᱲᱦᱟᱜ ᱜᱮᱭᱟ ᱵᱤᱱ ᱥᱮ ᱟᱵᱤᱱ ᱫᱚ ᱵᱟᱵᱮᱱ ᱯᱟᱲᱦᱟᱜ ᱜᱤᱭᱟ? ᱞᱟᱹᱭ ᱫᱟ. ᱧ ᱯᱟᱲᱦᱟᱜ ᱠᱚ ᱦᱩᱭᱩᱜ ᱜᱮᱭᱟ ᱥᱮ ᱵᱟᱝ
ᱯᱟᱲᱦᱟᱣ ᱫᱚ ᱱᱤᱛᱚᱜ ᱫᱚ ᱵᱟᱝ ᱯᱟᱲᱦᱟᱣ ᱠᱚᱫᱚ ᱵᱟᱜᱤ ᱵᱟᱲᱟ ᱦᱩᱭ ᱟᱠᱟᱱᱟ
ᱟᱪᱷᱟ -ᱟᱪᱷᱟ
ᱯᱟᱲᱦᱟᱜ ᱠᱚᱸᱫᱚ ᱯᱟᱲᱦᱟᱣ ᱠᱟᱜ ᱜᱮᱭᱟᱞᱤᱧ ᱠᱚᱞᱮᱡᱽ ᱛᱟᱞᱟ ᱦᱟᱹᱵᱤᱧ ᱠᱚᱢᱯᱤᱞᱤᱴ ᱟᱠᱟᱫᱟ ᱛᱟᱨᱯᱚᱨᱮ ᱟᱫᱚ ᱵᱟᱞᱤᱧ ᱯᱟᱲᱦᱟᱣ ᱠᱟᱫᱟ
ᱦᱩᱸ
ᱟᱵᱮᱱ ᱛᱤᱱᱟᱹᱜ ᱵᱮᱱ ᱯᱟᱲᱦᱟᱣ ᱟᱠᱟᱫᱟ?
ᱟᱹᱞᱤᱧ ᱢᱟ ᱮᱭᱤᱪᱮᱥ ᱮᱢ ᱠᱟᱫᱟ ᱵᱟ. ᱞᱤᱧ ᱦᱩᱭ ᱟᱠᱟᱱᱟ ᱟᱹᱰᱤ ᱫᱤᱱ ᱨᱮᱜᱮ ᱦᱩᱸ ᱟᱫᱚ ᱚᱱᱟ ᱮᱭᱤᱪᱮᱥ ᱵᱟᱹᱞᱤᱧ ᱯᱟᱲᱦᱟᱣ ᱠᱟᱫᱟ ᱟᱞᱤᱧ ᱫᱚ ᱚᱲᱟᱜ ᱨᱮ ᱪᱟᱯ ᱠᱚ ᱛᱟᱦᱮᱸ ᱞᱮᱱᱟ ᱛᱚ ᱚᱱᱟ ᱪᱟᱯ ᱛᱟᱦᱮᱸᱞᱮᱱᱠᱷᱟᱱ ᱟᱫᱚ ᱯᱟᱲᱦᱟᱣ ᱵᱟᱝ ᱥᱟᱱᱟ ᱦᱩᱭᱱᱟ ᱚᱱᱟ ᱪᱟᱯ ᱠᱚ ᱛᱟᱦᱮᱸᱞᱮᱱᱠᱷᱟᱱ
ᱦᱮᱸᱻᱦᱮᱸ
ᱚᱲᱟᱜ ᱛᱚ ᱧᱮᱞ ᱜᱮ ᱫᱚᱨᱠᱟᱨᱚᱜᱼᱟ ᱥᱚᱝᱥᱟᱨ ᱠᱚᱫᱚ
ᱛᱟᱦᱚᱞᱮ ᱱᱤᱛᱚᱜ ᱫᱚ ᱵᱟᱨᱦᱮ ᱠᱚᱨᱮ ᱠᱟᱹᱢᱤᱭᱟ ᱵᱱ ᱥᱮ ᱪᱮᱫ?
ᱵᱟᱝ-ᱵᱟᱝ ᱵᱟᱭᱨᱮ ᱨᱮ ᱵᱟᱝᱞᱤᱧ ᱠᱟᱹᱢᱤ ᱜᱮᱭᱟ ᱚᱲᱟᱜ ᱨᱮᱜᱤ ᱱᱤᱛᱚᱜ ᱫᱚ ᱚᱲᱟᱜ ᱨᱮᱜᱮ ᱪᱟᱥ-ᱵᱟᱥ ᱜᱮ ᱦᱩᱭᱩᱜᱼᱟ᱾ ᱟᱵᱤᱱᱦᱚᱵᱤᱱ ᱠᱟᱹᱢᱤ ᱜᱮᱭᱟ ᱵᱟᱭᱨᱮ ᱢᱟᱭᱨᱮ ᱥᱮᱫ
ᱦᱩᱸ ᱵᱟᱭᱨᱮ ᱦᱚᱸ ᱪᱟᱞᱟᱣ ᱵᱟᱲᱟ ᱦᱩᱭᱩᱜ ᱜᱮᱭᱟ ᱢᱟᱡᱷᱮ-ᱢᱟᱡᱷᱮ
ᱦᱩᱸ
ᱢᱟᱡᱷᱮ-ᱢᱟᱡᱷᱮ ᱪᱟᱞᱟᱣ ᱵᱟᱲᱟ ᱦᱩᱭᱩᱜ ᱜᱮᱭᱟ ᱛᱟᱨᱯᱚᱨᱮ ᱟᱨᱚ, ᱟᱨᱚ ᱚᱱᱟ ᱴᱩᱠ-ᱴᱟᱠ ᱠᱟᱹᱡ ᱤᱭᱟᱹ ᱪᱟᱹᱠᱨᱤ ᱠᱚᱨᱮᱱᱟᱜ ᱯᱚᱨᱤᱠᱷᱟ ᱠᱚ ᱦᱩᱭ ᱵᱟᱲᱟᱜᱼᱟ ᱛᱚ ᱚᱱᱟ ᱠᱚ ᱵᱟᱲᱟ ᱦᱩᱭᱩᱜᱼᱟ᱾
ᱟᱪᱷᱟ- ᱟᱪᱷᱟ, ᱟᱪᱷᱟ
ᱚᱱᱟ ᱠᱚ ᱣᱟᱛᱮᱫ ᱜᱮ ᱟᱫᱚ ᱚᱲᱟᱜ ᱨᱮᱜᱮ ᱢᱮᱱᱟᱜ ᱞᱤᱧᱟ
ᱚᱲᱟᱜ ᱨᱮ ᱜᱮ
ᱱᱤᱛᱚᱜ ᱫᱚ ᱚᱲᱟᱜ ᱛᱚ ᱚᱲᱟᱜ ᱨᱮᱜᱮ ᱦᱮᱱᱟᱜ ᱞᱤᱧᱟ
ᱛᱟᱦᱚᱞᱮ ᱟᱫᱚ ᱱᱤᱛᱚᱜ ᱫᱚ, ᱟᱢᱵᱟᱵᱟᱹᱛᱤ ᱠᱚ ᱦᱩᱭ ᱵᱟᱲᱟᱭᱮᱱᱟ ᱥᱮ ᱟᱯᱮ ᱥᱮᱫ
ᱦᱮᱸ ᱦᱩᱭ ᱠᱟᱱᱟ᱾ ᱟᱢᱵᱟᱵᱚᱛᱤ ᱫᱚ ᱟᱯᱮ ᱥᱮᱫ ᱦᱚᱸ ᱦᱩᱭ ᱠᱟᱱᱟ ᱦᱮᱸᱥᱮ᱾
ᱦᱩᱭᱱᱟ ᱟᱞᱮ ᱦᱚᱸ ᱱᱚᱛᱮ ᱦᱚᱸ ᱵᱷᱟᱞᱮ ᱜᱮ ᱦᱩᱭᱮᱱᱟ᱾
ᱟᱫᱚ ᱱᱚᱛᱮ ᱵᱤᱱ ᱦᱮᱡ ᱵᱟᱲᱟ ᱣᱟᱠᱟᱱᱟ ᱥᱮ ᱵᱟᱝ ᱥᱤᱞᱫᱟᱹ ᱯᱟᱴᱟᱵᱤᱸᱫᱟᱹ?
ᱦᱮᱸ ᱪᱟᱞᱟᱣ ᱵᱟᱲᱟ ᱦᱩᱭ ᱟᱠᱟᱱ ᱜᱮᱭᱟ᱾ ᱡᱮ ᱱᱚᱣᱟ ᱪᱟᱞᱟᱣᱮᱱ ᱥᱮᱨᱢᱟ ᱫᱚᱵᱟᱝ ᱪᱟᱨ ᱞᱟᱦᱟ ᱪᱟᱨ ᱞᱟᱦᱟ ᱥᱮᱨᱢᱟ ᱟᱨᱠᱤ ᱪᱟᱞᱟᱣ ᱦᱩᱭ ᱞᱮᱱᱟ᱾
ᱚ ᱟᱪᱪᱷᱟ ᱟᱪᱪᱷᱟ ᱱᱤᱭᱟᱹ ᱫᱷᱟᱣ ᱵᱤᱱ ᱦᱤᱡᱩᱜ ᱠᱟᱱᱟ ᱦᱚᱸ ᱛᱟᱦᱚᱞᱮ
ᱱᱤᱭᱟᱹ ᱫᱷᱟᱣ ᱫᱚ ᱦᱟᱸᱜ ᱫᱮᱠᱷᱤ ᱧᱮᱞ ᱦᱩᱭᱩᱜ ᱠᱟᱱᱟ ᱦᱟᱸᱜ ᱟᱫᱚ ᱥᱤᱞᱫᱟᱹ ᱯᱟᱛᱟ ᱫᱚ ᱫᱚᱢᱮ ᱮᱠᱴᱟ ᱫᱚ ᱥᱟᱺᱜᱤᱧ ᱧᱚᱜ ᱜᱮᱛᱟ ᱞᱮᱭᱟ ᱛᱚ, ᱠᱟᱹᱴᱤᱡ ᱟᱞᱮ ᱱᱚᱛᱮ ᱠᱷᱚᱡ ᱫᱚ᱾ ᱫᱚᱢᱮ ᱫᱚ ᱵᱟᱝ ᱥᱟᱝᱜᱤᱧᱟ ᱟᱨᱠᱤ ᱫᱚᱢᱮ ᱫᱚᱢ ᱥᱟᱺᱜᱤᱧᱼᱟ, ᱦᱤᱥᱟᱹᱵᱽ ᱞᱮᱠᱷᱟᱡ ᱫᱚ, ᱟᱴ ᱠᱤᱞᱳᱢᱤᱴᱟᱨ ᱜᱮ ᱦᱩᱭᱩᱜᱼᱟ, ᱫᱚᱢᱮ ᱵᱟᱝ ᱦᱩᱭᱩᱜᱼᱟ᱾
ᱟᱪᱪᱷᱟ ᱟᱞᱮᱴᱷᱮᱱ ᱠᱷᱚᱱ ᱫᱚ ᱳᱭ ᱟᱫᱷᱟ ᱟᱫᱷᱟ ᱜᱷᱚᱱᱴᱟ ᱜᱟᱱ ᱞᱟᱜᱟᱜᱼᱟ ᱠᱤ ᱥᱚᱢᱚᱭ ᱫᱚ᱾
ᱚᱻ ᱛᱟᱦᱞᱮ ᱥᱩᱨ ᱧᱚᱜ ᱜᱮᱭᱟᱯᱮ᱾
ᱟᱞᱮ ᱫᱚᱞᱮ ᱥᱩᱨ ᱥᱩᱨ ᱧᱚᱜ ᱜᱮᱭᱟᱸ᱾
ᱚ ᱦᱮᱸ ᱛᱚ᱾
ᱵᱩᱨᱩ ᱵᱚᱸᱜᱟ ᱥᱩᱨ ᱜᱮᱛᱟᱞᱮ ᱵᱮᱥᱤ ᱜᱷᱤᱡ ᱥᱚᱢᱚᱭ ᱦᱟᱛᱟ ᱚᱸᱰᱮ ᱪᱟᱞᱟᱜ ᱛᱮ ᱾
ᱚ ᱵᱩᱨᱩ ᱵᱚᱸᱜᱟ ᱛᱚ ᱠᱟᱹᱴᱤᱡ ᱵᱩᱞᱢ ᱥᱩᱨᱩᱜᱼᱟ, ᱫᱚᱢᱮ ᱫᱚᱢᱮ ᱥᱟᱺᱜᱧᱚᱜ ᱛᱟᱞᱮᱭᱟ᱾ ᱢᱳᱴᱟᱢᱩᱴᱤ ᱰᱮᱲ ᱜᱷᱚᱱᱴᱟ ᱜᱟᱱ ᱞᱟᱜᱟᱜᱼᱟ, ᱪᱟᱞᱟᱜ ᱰᱮᱲ ᱜᱷᱚᱱᱟ ᱚᱱᱠᱟᱜᱮ ᱾ ᱮᱠ ᱰᱮᱲ ᱜᱷᱚᱱᱴᱟ ᱵᱚᱨᱚᱯᱷ ᱯᱟᱛᱟ ᱠᱚ ᱛᱟᱦᱞᱮ ᱧᱮᱞ ᱠᱚ ᱦᱮᱡ ᱵᱟᱲᱟ ᱟᱠᱟᱱᱟ ᱥᱮ ᱵᱟᱝ?
ᱦᱩᱸ ᱚᱸᱰᱮ ᱪᱟᱞᱟ ᱵᱟᱲᱟ ᱟᱠᱟᱱᱟ ᱱᱤᱭᱟᱹ ᱫᱷᱟᱣ ᱛᱟᱨᱤᱠᱷ ᱛᱟᱦᱮᱸ ᱠᱟᱱᱟ ᱪᱟᱞᱟᱜ ᱨᱮᱱᱟᱜ ᱛᱟᱦᱚᱞᱮ ᱟᱫᱚ ᱚᱱᱮ ᱚᱱᱠᱟ ᱠᱮᱫᱟ ᱠᱚ ᱞᱟᱹᱭᱟ ᱠᱚ ᱵᱟᱝ ᱦᱩᱭᱩᱜᱼᱟ, ᱛᱟᱦᱚᱞᱮ ᱵᱟᱝ ᱪᱟᱞᱟᱶ ᱦᱩᱭ ᱞᱮᱱᱟ᱾
ᱱᱮᱥ ᱫᱚ ᱦᱟᱜ ᱱᱮᱥ ᱫᱚ ᱵᱟᱝ ᱦᱩᱭ ᱟᱠᱟᱱᱟ᱾
ᱦᱳᱭ ᱞᱟᱦᱟ ᱥᱚᱢᱚᱭ ᱫᱚ ᱪᱟᱞᱟᱣ ᱦᱩᱭ ᱞᱮᱱᱟ, ᱫᱚᱢᱮ ᱫᱟᱜ ᱡᱟᱹᱲᱤᱭ ᱩᱱ ᱥᱚᱢᱚᱭ ᱛᱟᱦᱚᱞᱮ᱾
ᱦᱮᱸ
ᱦᱚᱲ ᱵᱷᱟᱜᱤ ᱠᱚ ᱦᱚᱲᱚᱜᱼᱟ, ᱠᱤᱱᱛᱩ ᱫᱟᱜ ᱡᱟᱹᱲᱤ ᱱᱚᱝᱠᱟ ᱫᱟᱜ ᱡᱟᱹᱲᱤᱭ ᱠᱷᱟᱱ ᱜᱮᱛᱚ ᱟᱫᱚᱼᱼᱼ
ᱚᱥᱩᱵᱤᱫᱷᱟ ᱵᱟᱝ ᱦᱩᱭ ᱞᱮᱱᱟ ᱴᱷᱤᱠᱟᱹ ᱾
ᱟᱵᱤᱱ ᱵᱤᱱ ᱪᱟᱣ ᱵᱟᱲᱟ ᱟᱠᱟᱱᱟ ᱠᱟᱱᱟ ᱛᱟᱦᱚᱞᱮ ᱟᱵᱤᱱ ᱫᱚ?
ᱦᱮᱸ ᱵᱚᱨᱚᱯᱚᱛᱚ ᱫᱚ ᱧᱮᱞᱜᱮ ᱦᱩᱭᱩᱜᱼᱟ᱾ ᱯᱚᱨᱛᱤ ᱥᱮᱨᱢᱟ ᱜᱮ᱾
ᱵᱤᱥᱚᱭ ᱱᱤᱭᱟᱹ ᱦᱟᱴ ᱠᱩ ᱜᱮ ᱵᱟᱝ ᱦᱩᱭ ᱠᱟᱱᱟ ᱚᱱᱟ ᱯᱚᱨᱤᱥᱢᱟ ᱜᱮ ᱦᱩᱭᱩᱜᱭᱼᱟ᱾
ᱦᱮᱸ ᱦᱮᱸ ᱯᱚᱛᱤ ᱥᱮᱨᱢᱟ ᱜᱮ ᱦᱩᱭᱩᱜᱼᱟ᱾
ᱰᱮᱴ ᱠᱚᱫᱚ ᱠᱚ ᱜᱤᱰᱤ ᱞᱮᱫᱟ ᱡᱮ, ᱦᱩᱭᱩᱜᱼᱟ᱾ ᱮᱱᱛᱮᱫ ᱟᱫᱚ ᱱᱚᱝᱠᱟ ᱜᱮ ᱠᱚ ᱠᱚ ᱫᱚ ᱠᱷᱟᱱ ᱟᱱᱛᱮ
ᱤᱞᱮᱠᱥᱮᱱ ᱤᱞᱮᱠᱥᱮᱱ ᱦᱩᱭᱱᱟᱛᱚ, ᱚᱱᱟ ᱠᱷᱟᱹᱛᱤᱨ ᱛᱮᱠᱤ ᱱᱮᱥ ᱫᱚ ᱵᱟᱝ ᱦᱩᱭ ᱞᱮᱱᱟ᱾
ᱛᱟᱦᱮ ᱦᱟᱱᱛᱮ ᱟᱡ ᱟᱡᱚᱫᱤᱭᱟᱹ ᱥᱮᱸᱫᱽᱨᱟ ᱠᱚᱵᱮᱱ ᱪᱟᱞᱟᱣ ᱵᱟᱲᱟ ᱠᱟᱱᱟ?
ᱵᱟ ᱩᱱ ᱥᱟᱹᱜᱤᱧ ᱫᱚ ᱵᱟᱹᱧ ᱫᱟᱲᱟ ᱠᱮᱫᱟ ᱛᱮᱢᱚᱱ ᱫᱚ ᱵᱟᱲᱟᱭᱧ ᱫᱟᱲᱟᱭ ᱠᱮᱫᱭᱟ ᱡᱟᱦᱟᱸ ᱛᱤᱥ ᱧ ᱪᱟᱞᱟᱜ ᱜᱮᱭᱟ, ᱚᱱᱠᱟ ᱫᱚ ᱫᱟᱬᱟ ᱫᱚ ᱵᱟᱞᱤᱧ ᱫᱟᱬᱟᱭ ᱜᱮᱭᱟ᱾
ᱚ ᱦᱮᱸ ᱵᱟᱠᱷᱟᱡ ᱠᱚ ᱞᱟᱹᱭᱟ ᱛᱚ ᱪᱟᱞᱟᱜ ᱫᱚ ᱫᱚᱨᱠᱟᱨ ᱠᱟᱨ ᱜᱮ ᱢᱤᱫ ᱫᱷᱟᱣ ᱫᱚ ᱞᱟᱹᱭ ᱟᱠᱚ ᱦᱮᱸᱥᱮ ᱵᱟᱝ᱾
ᱟᱨ ᱫᱚᱢᱮ ᱫᱟᱲᱟ ᱠᱟᱛᱮᱫ ᱦᱚᱸ ᱵᱟᱝ ᱜᱟᱱᱚᱜᱼᱟ, ᱚᱲᱟᱜ ᱠᱚᱸ ᱮᱜᱮᱨ ᱜᱮᱭᱟ, ᱠᱟᱹᱡ ᱞᱟᱹᱭᱟᱠᱚ ᱫᱚᱢᱮ ᱫᱟᱰᱟ ᱠᱟᱛᱮᱫ ᱵᱟᱝ ᱜᱟᱱᱚᱜᱼᱟ᱾ ᱡᱟᱦᱟᱛᱤᱥ ᱠᱚᱨᱮ ᱮᱢᱱᱤ ᱱᱳᱚᱭ ᱵᱩᱨᱩ ᱵᱚᱸᱜᱟ ᱡᱮᱢᱚᱱ ᱥᱮᱴᱮᱨᱚᱜ ᱠᱟᱱᱟ ᱵᱩᱨᱩ ᱵᱚᱸᱜᱟ ᱧᱮᱞ ᱴᱷᱤᱠ ᱜᱮᱭᱟ ᱚᱱᱠᱟ᱾ ᱡᱟᱦᱟᱸ ᱛᱤᱥ ᱠᱚᱨᱮᱜ ᱪᱟᱞᱟᱣ ᱴᱷᱤᱠ ᱜᱮᱭᱟ, ᱫᱤᱱ ᱫᱚ ᱪᱟᱞᱟᱜᱣ ᱫᱚ ᱵᱟᱝ ᱜᱟᱱᱚᱜᱼᱟ᱾
ᱵᱟᱝ - ᱵᱟᱝ
ᱚᱲᱟᱜ ᱠᱚᱨᱮᱦᱚᱸ ᱠᱟᱹᱡ ᱨᱮᱦᱚᱸ ᱧᱮᱞ ᱦᱩᱭᱩᱜᱼᱟ, ᱚᱲᱟᱜ ᱠᱚᱨᱮ ᱥᱚᱝᱥᱟᱨ ᱫᱚ᱾ ᱟᱹᱶᱲᱟᱹ ᱛᱟᱹᱶᱲᱟᱹ ᱫᱟᱲᱟ ᱠᱷᱟᱱ ᱫᱚ ᱵᱟᱝ ᱜᱟᱱᱚᱜᱼᱟ ᱥᱮ᱾
ᱵᱟᱝ ᱛᱟᱦᱞᱮ ᱟᱵᱟᱵᱚᱛᱤᱨᱮᱫᱚ ᱛᱟᱦᱞᱮ ᱪᱮᱫ ᱢᱟᱜᱽᱢᱚᱬᱮ ᱛᱤᱥ ᱢᱟᱜ ᱢᱚᱬᱮ ᱫᱚ ᱪᱮᱫ ᱨᱮᱯᱮ ᱢᱟᱜᱽ ᱢᱚᱬᱮᱭᱟ ᱟᱯᱮᱫ ᱫᱚ?
ᱦᱸ ᱟᱞᱮ ᱟᱞᱮ ᱫᱚ ᱦᱩᱭᱩᱜ ᱠᱟᱱᱟ, ᱵᱩᱫᱽᱫᱷᱚ ᱯᱩᱨᱱᱤᱢᱟ ᱟᱞᱮ ᱫᱚ ᱦᱩᱭᱩᱜ ᱠᱟᱱᱟ, ᱫᱤᱥᱚᱢ ᱢᱟᱜ ᱢᱚᱬᱮ ᱟᱞᱮ ᱫᱚ᱾
ᱚ
ᱫᱤᱥᱚ ᱢᱟᱜᱽᱢᱬᱮ ᱵᱩᱫᱽᱫᱷᱚ ᱯᱩᱨᱱᱤᱢᱟ ᱮᱠᱫᱚᱢ ᱚᱱᱟ ᱵᱩᱫᱽᱫᱷᱚ ᱯᱩᱨᱱᱤᱢᱟ ᱦᱤᱞᱳᱜ ᱜᱮ᱾
ᱚ ᱛᱟᱦᱚᱞᱮ ᱚᱱᱟ ᱟᱸᱵᱟᱵᱚᱛᱤ ᱨᱮᱫᱚ, ᱟᱢᱵᱟ ᱵᱩᱫ ᱨᱮᱫᱚ ᱛᱟᱦᱚᱞᱮ ᱵᱟᱯᱮ ᱯᱩᱡᱟᱹ ᱵᱟᱲᱟᱭᱟ᱾ ᱞᱟᱹᱭ ᱫᱟᱞᱤᱧ ᱟᱸᱵᱟᱵᱡᱛᱤ ᱨᱮ ᱡᱟᱦᱮᱨ ᱨᱮ, ᱟᱞᱮ ᱟᱞᱮ ᱚ ᱟᱞᱮ ᱫᱚ ᱱᱚᱛᱮ ᱫᱚ ᱟᱸᱵᱟᱵᱚᱛᱤ ᱨᱮᱫᱚᱞᱮ ᱯᱩᱡᱟᱹᱭᱟ ᱡᱟᱦᱮᱨ ᱨᱮ᱾
ᱚ
ᱦᱩᱸ, ᱡᱮᱢᱚᱱ ᱢᱮᱨᱚᱢ ᱠᱚ ᱞᱟᱜᱟᱜᱼᱟ᱾ ᱟ ᱥᱤᱢ ᱠᱚ ᱞᱟᱜᱟᱜᱼᱟ, ᱢᱮᱨᱚᱢ ᱢᱚᱬᱮ ᱜᱚᱴᱮᱡ ᱞᱟᱜᱼᱟ ᱥᱤᱢ ᱞᱟᱜᱼᱟ ᱥᱟᱛ ᱴᱷᱤ ᱜᱟᱡ,
ᱚ
ᱩᱱᱠᱩ ᱠᱚ ᱟᱛᱮᱜ ᱜᱮ ᱯᱩᱡᱟᱹ ᱵᱟᱲᱟᱭ ᱦᱩᱭᱩᱜᱼᱟ᱾
ᱟᱞᱮ ᱫᱚ ᱚᱱᱮ ᱟᱹᱛᱩ ᱟᱹᱛᱩ ᱟᱞᱮ ᱟᱹᱛᱩ ᱨᱮᱫᱚ ᱵᱟᱦᱟ ᱜᱮ ᱦᱩᱭᱩᱜᱼᱟ ᱟᱨ, ᱫᱤᱥᱚᱢ ᱢᱟᱜ ᱢᱚᱲᱮ ᱦᱩᱭᱩᱜ ᱠᱟᱱᱟ ᱟᱨ ᱦᱩᱭᱩᱜ ᱠᱟᱱᱟ᱾ ᱟᱞᱮ ᱥᱩᱨ ᱨᱮᱜᱮ ᱚᱸᱰᱮ ᱜᱮ ᱟᱞᱮ ᱜᱮᱞᱮ ᱠᱚᱨᱟᱣ ᱦᱚᱪᱚᱭ ᱜᱮᱭᱟ ᱫᱤᱥᱚᱢᱟᱜ ᱢᱚᱬᱮ᱾
ᱦᱩᱸ,
ᱚᱱᱟᱜᱮ ᱦᱩᱭᱩᱜ ᱛᱟᱞᱮᱭᱟ ᱟᱞᱮ ᱫᱚ ᱵᱩᱫᱽᱫᱚ ᱯᱩᱨᱱᱤ, ᱵᱩᱫᱽᱫᱚ ᱯᱩᱨᱱᱤᱢᱟ ᱨᱮᱜᱮ ᱯᱚᱛᱤ ᱵᱚᱪᱷᱚᱨ ᱨᱮᱜᱮ ᱟᱞᱮ ᱫᱚ᱾
ᱦᱮᱸ ᱦᱩᱞ ᱢᱟᱦᱟ ᱛᱟᱦᱮᱞᱮ ᱪᱮᱫ ᱞᱮᱠᱟ ᱯᱟᱛᱟᱣ ᱵᱟᱲᱟ ᱠᱮᱫᱟ᱾
ᱦᱩᱸ ᱵᱷᱟᱜᱮ ᱜᱮ᱾
ᱦᱩ ᱛᱟᱯᱚᱨ ᱚᱱᱟ ᱥᱩᱨ ᱠᱚᱨᱮᱜ, ᱥᱩᱨ ᱠᱚᱨᱮ ᱛᱟᱦᱚᱞᱮ ᱪᱮᱫ ᱞᱮᱠᱟ ᱯᱨᱳᱜᱨᱟᱢ ᱠᱚ ᱦᱩᱭ ᱵᱟᱲᱟᱭ ᱱᱟᱜ᱾ ᱢᱟᱱᱟᱣ ᱦᱩᱭᱮᱱ ᱜᱮᱭᱟᱞᱮ ᱦᱚᱸ᱾
ᱟᱫᱚ ᱮᱢᱚᱱ ᱢᱟᱱᱟᱣ ᱦᱚᱸ ᱢᱟᱱᱟᱣ ᱦᱩᱭᱩᱜ, ᱡᱮᱢᱚᱱ ᱫᱟᱜ ᱡᱟᱹᱲᱤ ᱠᱚ ᱦᱤᱡᱩᱜ ᱠᱷᱟᱹᱛᱤᱨ ᱛᱮ ᱮᱢᱚᱱ ᱮᱴᱠᱮᱴᱚᱲᱮ ᱯᱟᱲᱟᱜ ᱠᱟᱱᱟ ᱦᱮᱸ,
ᱦᱮᱸ ᱦᱮᱸ ᱫᱟᱜ ᱡᱟᱹᱲᱤ ᱠᱟᱛᱮ ᱠᱟᱹᱴᱤᱡ ᱮᱴᱠᱮᱴᱚᱬᱮ ᱠᱟᱹᱴᱤᱡ ᱦᱚᱞᱟ ᱠᱟᱹᱴᱤᱡ ᱦᱩᱭᱮᱱ ᱜᱮᱭᱟ᱾
ᱦᱮᱸ,
ᱦᱚᱞᱟ ᱚᱥᱩᱚᱢᱚᱭ ᱨᱮ ᱫᱟᱜ ᱠᱮᱫᱟᱭ ᱛᱚ ᱠᱟᱹᱴᱤᱡ᱾
ᱦᱮᱸ ᱚᱢᱚ ᱚᱥᱚᱢᱚᱭ ᱫᱟᱜ ᱠᱮᱫᱟᱭ ᱥᱮ ᱟᱫᱚ ᱱᱤᱛ ᱚᱠᱟ ᱥᱮᱫ ᱵᱤᱱ ᱪᱟᱞᱟᱶ ᱦᱚ ᱵᱟᱹᱵᱤᱱ ᱪᱟᱞᱟᱶ ᱫᱟᱲᱮᱭᱟᱜᱼᱟ ᱚᱱᱠᱟ ᱥᱚᱢᱚᱭ ᱨᱮ᱾
ᱦᱮᱸ ᱦᱮᱸ ᱚᱱᱟ ᱛᱮᱜᱮ ᱛᱚ,
ᱟᱨ ᱤᱭᱟᱹ ᱨᱮᱵᱤᱱ ᱪᱟᱞᱟ ᱵᱟᱲᱟ ᱠᱟᱱᱟ ᱠᱷᱟᱱᱫᱟᱨᱟᱱᱤ ᱠᱚ᱾
ᱮᱢᱱᱮ,
ᱚᱱᱮ ᱠᱟᱱᱴᱷᱟᱲ ᱯᱚᱨᱚᱵᱽ ᱟᱸᱡᱚᱢ ᱠᱟᱫᱟ ᱵᱤᱱ ᱥᱮ ᱵᱟᱝ?
ᱦᱩ ᱠᱟᱱᱴᱷᱟᱲ ᱯᱚᱨᱚᱵᱽ ᱚᱱᱮ ᱛᱚ ᱟᱢᱟᱵᱚᱛᱤ᱾
ᱦᱳᱭ ᱟᱢᱵᱟᱵᱚᱛᱤ ᱜᱮ ᱚᱱᱟ ᱜᱮ ᱞᱤᱧ ᱞᱟᱹᱭ ᱫᱟ ᱪᱟᱞᱟᱣ ᱵᱟᱲᱟ ᱠᱟᱱᱟ ᱵᱤᱱ ᱧᱮᱞ ᱵᱟᱲᱟ ᱠᱚ ᱚᱱᱟ ᱠᱚ,
ᱦᱮᱸ ᱟᱢᱵᱟᱵᱚᱛᱤ ᱯᱚᱨᱚᱵᱽ ᱫᱚ ᱟᱞᱮ ᱱᱚᱣᱟ ᱠᱚᱨᱮ ᱫᱚ ᱚᱱᱠᱟ ᱞᱟᱴᱩ ᱯᱚᱨᱚᱵᱽ ᱫᱚ ᱵᱟᱝ ᱦᱩᱭᱩᱜᱼᱟ ᱪᱷᱚᱴᱟ ᱠᱷᱳᱴᱟ ᱯᱚᱨᱚᱵᱽ ᱜᱮ ᱦᱩᱭᱩᱜᱼᱟ ᱚᱱᱟ ᱠᱚᱫᱚ ᱧᱮᱞ ᱵᱟᱲᱟ ᱦᱩᱭᱩᱜ ᱜᱮᱭᱟ᱾
ᱟᱞᱮ ᱥᱮᱫ ᱫᱚ ᱦᱚᱸ ᱢᱤᱫᱴᱟᱝ ᱠᱟᱱ ᱠᱟᱱᱴᱷᱟᱲ ᱯᱚᱨᱚᱵᱽ ᱦᱩᱭᱩᱜᱼᱟ ᱟᱨ ᱫᱚᱥᱟᱨ ᱦᱤᱞᱳᱜ ᱠᱷᱟᱱ ᱜᱮ ᱮᱠᱫᱚᱢ, ᱠᱷᱟᱱᱫᱟᱱᱤ ᱯᱚᱨᱚᱵᱽ ᱦᱩᱭᱩᱜᱼᱟ ᱯᱚᱨ ᱯᱚᱨ ᱵᱟᱨᱥᱤᱧ ᱦᱩᱭᱩᱜᱼᱟ᱾
ᱚ ᱚ,
ᱟᱞᱮᱥᱮᱫ ᱫᱚ ᱩᱢ ᱯᱚᱨᱚᱵᱽ ᱦᱩᱭᱩᱜᱼᱟ᱾ ᱟᱨ ᱫᱟᱜ ᱫᱟᱜ ᱛᱮ ᱫᱟᱜ ᱫᱟᱜ ᱛᱮᱠᱚ ᱩᱱ ᱫᱚᱠᱚ ᱨᱟᱹᱥᱠᱟᱹᱭᱟ ᱵᱷᱟᱜᱤ ᱜᱮᱸ᱾
ᱦᱩᱸ,
ᱠᱷᱮᱛ ᱨᱮᱛᱚ ᱦᱩᱭᱩᱜᱼᱟ ᱛᱟᱦᱟᱞᱮ ᱫᱟᱜ ᱫᱟᱜ ᱫᱚᱢᱮ ᱨᱟᱹᱥᱠᱟᱹᱭᱟᱠᱚ᱾
ᱦᱮᱸ, ᱛᱟᱦᱞᱮ ᱚᱱᱛᱮ ᱛᱟᱞᱮ ᱵᱟ ᱵᱟ ᱚᱱᱟ ᱠᱚ ᱯᱚᱨᱚᱵᱽ ᱫᱚ ᱵᱟᱝ ᱦᱩᱭᱩᱜᱼᱟ ᱟᱞᱮ ᱱᱚᱛᱮ ᱫᱚ ᱚᱱᱮ ᱛᱚ, ᱵᱚᱨᱚ ᱯᱟᱛᱟ ᱦᱩᱭᱩᱜᱼᱟ ᱪᱷᱟᱛᱟ ᱯᱟᱛᱟ ᱦᱩᱭᱩᱜᱼᱟ᱾
ᱵᱚᱨᱚ ᱯᱟᱛᱟ ᱜᱮ ᱪᱟᱞᱟᱣ ᱟᱠᱟᱱᱟ ᱪᱷᱟᱛᱟ ᱯᱟᱛᱟ ᱦᱚᱸ ᱵᱟᱝ ᱪᱟᱞᱟᱣ ᱦᱩᱭ ᱠᱟᱱᱟ ᱪᱮᱥᱴᱟᱭ ᱦᱩᱭᱩᱜᱼᱟ ᱡᱟᱦᱟ ᱛᱤᱥ ᱪᱟᱞᱟᱜ ᱦᱩᱭᱩᱜᱼᱟ
ᱦᱮᱸ ᱞᱟᱹᱴᱩ ᱯᱟᱛᱟ ᱫᱚ ᱵᱟᱠᱷᱟᱡ ᱵᱟᱝ ᱦᱩᱭ ᱟᱠᱟᱱᱟ ᱟᱨ ᱱᱚᱛᱮ ᱫᱚ ᱵᱟᱹᱱᱩᱜᱼᱟ ᱟᱨᱠᱤ ᱚᱱᱠᱟ ᱞᱟᱹᱴᱩ ᱯᱟᱛᱟ ᱫᱚ ᱦᱟᱸᱜ
ᱚ
ᱟᱨ ᱚᱱᱮ ᱚᱸᱰᱮ ᱟᱡᱚᱫ..... ᱦᱮᱸ ᱚᱱᱮ ᱟᱫᱚ ᱟᱡᱚᱫᱤᱭᱟᱹ ᱯᱟᱛᱟ ᱱᱚᱜᱼᱚᱭ ᱡᱮᱢᱚᱱ ᱱᱤᱛᱚᱜ ᱠᱚ ᱪᱟᱞᱟᱣ-ᱟ ᱞᱮᱱᱟᱠ.. ᱤᱭᱟᱹ ᱠᱤᱪᱷᱩ ᱫᱤᱱ ᱞᱟᱦᱟᱱᱟᱜ ᱪᱮᱫ ᱯᱟᱸᱠᱷᱟ ᱯᱟᱛᱟ ᱦᱩᱭ ᱮᱱᱟ
ᱦᱩᱸ ᱦᱩᱸ
ᱯᱟᱸᱠᱷᱟ ᱯᱟᱛᱟ ᱦᱚᱸ ᱠᱚ ᱪᱟᱞᱟᱣ ᱵᱟᱲᱟ ᱦᱩᱭ ᱞᱤᱱᱟ
ᱚ
ᱜᱟᱹᱰᱤ ᱛᱮ ᱫᱚᱢᱮ ᱦᱚᱲ ᱟᱞᱮ ᱱᱚᱸᱰᱮ ᱠᱷᱚᱱ ᱢᱤᱫᱴᱮᱡ ᱦᱩᱸ ᱜᱟᱹᱰᱤ ᱠᱚᱨᱟᱣ ᱦᱩᱭ ᱞᱮᱱᱟ ᱚᱱᱟ ᱜᱟᱹᱰᱤ ᱛᱤᱜᱤ ᱪᱟᱞᱟᱣ ᱵᱟᱲᱟ ᱦᱩᱭᱱᱟ ᱵᱷᱟᱞᱮ ᱜᱤ ᱦᱩᱭᱱᱟ ᱚᱵᱚᱭᱥᱚ
ᱟᱹᱞᱤᱧ ᱫᱚ ᱵᱟᱹᱞᱤᱧ ᱧᱮᱞ ᱟᱠᱟᱫᱟ ᱚᱱᱟ ᱠᱚᱫᱚ
ᱚ ᱦᱮᱸ ᱟᱫᱚ ᱧᱮᱱ ᱟᱹᱜᱩᱭᱟᱵᱤᱱ ᱡᱩᱫᱤ ᱡᱟᱦᱟᱸ ᱛᱤᱥ ᱡᱩᱫᱤ ᱥᱚᱢᱚᱭᱳᱜ ᱠᱷᱟᱡ ᱵᱤᱱ
ᱦᱳᱭ ᱥᱳᱢᱚᱭ ᱦᱩᱭ ᱞᱮᱱᱠᱷᱟᱱ ᱱᱤᱥᱪᱚᱭ ᱧᱮᱞ ᱜᱮ ᱦᱩᱭᱩᱜᱼᱟ
ᱦᱩᱸ ᱦᱩᱸ
ᱡᱟ ᱛᱤᱥ ᱡᱟ ᱛᱤᱥ ᱵᱟᱝ ᱥᱚᱢᱚᱭᱚᱜ ᱜᱮ